ᱜᱚᱝᱠᱮ ᱢᱮᱱᱟᱜ ᱟᱹᱞᱤᱜ ᱟᱞᱤᱧᱟᱜ ᱨᱚᱲ ᱵᱤᱱ ᱟᱸᱡᱚᱢ ᱴᱷᱤᱠᱟᱹᱮᱜᱼᱟ ᱾
ᱦᱮᱸ ᱟᱸᱡᱚᱢ ᱴᱷᱤᱠᱟᱹ ᱟᱞᱤᱧ ᱾ ᱟᱹᱵᱤᱱ ᱵᱤᱱ ᱟᱸᱡᱚᱢᱮᱜᱼᱟ?
ᱦᱚᱭ ᱜᱚᱝᱠᱮ ᱟᱹᱞᱤᱧ ᱦᱚᱸ ᱞᱤᱧ ᱟᱸᱡᱚᱢ ᱴᱷᱤᱠᱟᱹᱮᱫ ᱜᱮᱭᱟ ᱾
ᱚᱸ ᱦᱮᱸᱛᱚ ᱟᱵᱤᱱ ᱫᱚ ᱵᱤᱱ ᱱᱟᱯᱟᱭ ᱵᱟᱲᱟ ᱜᱮᱭᱟ?
ᱪᱮᱜ ᱵᱤᱱ ᱪᱤᱠᱟᱹᱭᱟ?
ᱦᱚᱭ ᱜᱚᱝᱠᱮ ᱱᱟᱯᱟᱭ ᱵᱟᱲᱟᱭ ᱜᱮᱭᱟ ᱞᱤᱧ ᱾
ᱟᱪᱪᱷᱟ ᱟᱪᱪᱷᱟ ᱦᱮᱸ ᱟᱹᱞᱤᱧ ᱦᱚᱸ ᱱᱤᱛᱚᱜ ᱫᱚ ᱵᱮᱥ ᱵᱟᱲᱟ ᱜᱮ ᱦᱟᱜ ᱾
ᱚ ᱟᱨ ᱚᱲᱟᱜ ᱦᱚᱲ ᱠᱚᱦᱚᱸ?
ᱦᱮᱸ ᱚᱲᱟᱜ ᱦᱚᱲ ᱠᱚᱦᱚᱸ ᱱᱤᱛᱚᱜ ᱫᱚ ᱵᱮᱥ ᱵᱟᱲᱟ ᱜᱮ ᱦᱟᱜ ᱾
ᱚᱻ
ᱦᱮᱸ ᱞᱮᱭ ᱵᱤᱱ ᱪᱮᱜ ᱵᱤᱱ ᱞᱟᱹᱭᱮᱫ ᱛᱟᱦᱮᱸᱫ?
ᱚᱸ ᱟᱨ ᱨᱮᱵᱮᱱ ᱱᱮᱜᱼᱮ ᱞᱤᱧ ᱪᱮᱜ ᱵᱤᱱ ᱪᱤᱠᱟᱹᱭᱮᱜᱼᱟ ᱛᱟᱦᱚᱞᱮ?
ᱱᱚᱛᱮ ᱢᱟ ᱱᱤᱛᱚᱜ ᱡᱷᱤᱯᱤᱨ - ᱡᱷᱤᱯᱤᱨ ᱮ ᱫᱟᱜ ᱮᱫᱟ ᱛᱟᱦᱞᱮ ᱢᱟᱴ ᱫᱷᱟᱨᱮ ᱞᱤᱧ ᱫᱩᱲᱩᱵ ᱟᱠᱟᱱᱟ᱾ ᱱᱚᱛᱮᱻ ᱚᱲᱟᱜ ᱨᱮᱫᱚ ᱴᱟᱣᱟᱨ ᱠᱚᱫᱚ ᱟᱨ ᱵᱟᱭ ᱧᱟᱢ-ᱟ᱾ ᱱᱚᱛᱮ ᱨᱮᱜᱮ ᱱᱮᱴ ᱜᱷᱟᱱᱴᱟ ᱦᱚᱭᱚᱜᱼᱟ᱾ ᱤᱱᱟᱹᱛᱮ ᱱᱚᱛᱮ ᱞᱤᱧ ᱫᱩᱲᱩᱵ ᱠᱟᱱᱟ᱾ ᱟᱵᱤᱱ ᱫᱚ ᱪᱮᱫ ᱵᱮᱱ ᱪᱤᱠᱟᱹᱭ ᱮᱫᱭᱟ?
ᱟ ᱟᱻ ᱟᱹᱞᱤᱧ ᱦᱚᱸ ᱟᱠᱷᱟᱱ ᱢᱮᱱᱟᱜ ᱞᱤᱧ ᱜᱮᱭᱟ ᱾ ᱟᱨ ᱠᱟᱹᱴᱤᱡ ᱡᱷᱤᱯᱤᱨ-ᱡᱷᱤᱯᱤᱨ ᱫᱟᱜ ᱮᱫ ᱜᱮᱭᱟ ᱟᱞᱮ ᱥᱮᱱ ᱦᱚᱸ᱾ ᱟᱨ ᱟᱞᱤᱧ ᱦᱚᱸ ᱟᱠᱷᱟᱱ ᱚᱲᱟᱜ ᱨᱮᱜᱮ ᱞᱤᱧ ᱫᱩᱲᱩᱵ ᱵᱟᱲᱟ ᱟᱠᱟᱱ ᱜᱮᱭᱟ᱾
ᱚ ᱟᱪᱪᱷᱟ-ᱟᱪᱪᱷᱟ
ᱟᱨ ᱢᱮᱱᱮᱫᱼᱟ ᱞᱤᱧ ᱛᱟᱦᱚᱞᱮ ᱪᱟᱥ-ᱵᱟᱥ ᱠᱚ ᱨᱮᱱᱟᱜ ᱠᱟᱹᱴᱤᱡ ᱞᱟᱹᱭ ᱞᱮ ᱵᱤᱱ ᱾ ᱟᱯᱮᱥᱮᱱ ᱪᱟᱥ ᱠᱚᱫᱚ ᱦᱩᱭᱩᱜ ᱠᱟᱱᱟ ᱥᱮ ᱵᱟᱝ ᱟ?
ᱦᱮᱸ ᱪᱟᱥ ᱠᱚᱫᱚ ᱦᱩᱭᱩᱜ ᱠᱟᱱ ᱜᱮᱭᱟ ᱟᱨ ᱟᱞᱮ ᱫᱚ ᱠᱷᱚᱨᱟ ᱧᱚᱜ ᱜᱮᱭᱟᱞᱮ ᱠᱟᱹᱴᱤᱡ᱾ ᱚᱱᱠᱟ ᱛᱚ ᱟᱨ ᱫᱟᱜ ᱵᱟᱭ ᱫᱟᱜ ᱠᱟᱫᱟ ᱾ ᱫᱟᱜ ᱵᱮᱜᱚᱨ ᱛᱚ ᱟᱨ ᱪᱟᱥ ᱛᱚ ᱵᱟᱝ ᱦᱚᱭᱚᱜᱼᱟ᱾ ᱵᱟᱹᱭᱦᱟᱹᱲ ᱠᱟᱴᱤᱡ- ᱠᱟᱴᱤᱡ ᱦᱚᱭ ᱠᱟᱱᱟ ᱟᱨ ᱜᱷᱩᱴᱩ ᱫᱚ ᱢᱮᱱᱟᱜ ᱜᱮᱭᱟ ᱯᱩᱨᱟᱹᱴᱟ ᱜᱮ᱾ ᱟᱵᱤᱱ ᱫᱚ?
ᱚᱻ ᱦᱚᱭ ᱜᱚᱝᱠᱮ, ᱟᱞᱮ ᱥᱮᱱ ᱫᱚ ᱱᱟᱜ ᱠᱷᱟᱱ ᱦᱮᱸ ᱦᱩᱲᱩ ᱠᱚᱫᱚ ᱨᱚᱦᱚᱭ ᱠᱚᱫᱚ ᱦᱩᱭ ᱜᱚᱫ ᱠᱟᱱᱟ᱾ ᱟᱫᱚ ᱟᱞᱮ ᱥᱮᱱ ᱫᱚ ᱱᱟᱜ ᱠᱷᱟᱱ ᱠᱮᱱᱮᱞ ᱫᱟᱜ ᱠᱚ ᱧᱟᱢᱟᱭ ᱛᱚ᱾
ᱦᱮᱸ ᱦᱮᱸ ᱦᱮᱸ
ᱠᱮᱱᱮᱞ ᱫᱟᱜ ᱠᱚ, ᱜᱟᱰᱟ ᱫᱟᱜ ᱠᱚ ᱾ ᱟᱫᱚ ᱛᱟᱦᱚᱞᱮ ᱢᱚᱴᱟ-ᱢᱩᱴᱤ ᱟᱞᱮ ᱥᱮᱱ ᱫᱚ ᱫᱟᱜ ᱫᱚ ᱢᱚᱴᱟ-ᱢᱩᱴᱤ ᱦᱩᱭ ᱜᱚᱫ ᱠᱟᱱ ᱜᱮᱭᱟ᱾ ᱚᱸ ᱟᱫᱚ ᱠᱷᱟᱱ ᱨᱚᱦᱚᱭ ᱠᱚᱫᱚᱞᱮ ᱟᱨᱟᱢᱵᱷᱚ ᱜᱚᱫ ᱠᱟᱫ ᱜᱮᱭᱟ᱾ ᱟᱫᱚ ᱟᱨ ᱢᱚᱴᱟ ᱢᱩᱴᱤ ᱟᱨ ᱫᱤᱱ ᱯᱚᱱᱨᱚ ᱜᱟᱱ ᱠᱷᱟᱱ ᱜᱮ ᱟᱫᱚ ᱟᱞᱮ ᱥᱮᱱ ᱫᱚ ᱨᱚᱦᱚᱭ ᱠᱚᱫᱚᱞᱮ ᱨᱟᱠᱟᱵᱟ᱾
ᱦᱮᱸ ᱦᱮᱸ ᱪᱟᱵᱟ ᱞᱮᱠᱷᱟᱱ ᱜᱮ ᱵᱷᱟᱞᱤ ᱮᱱᱟ᱾ ᱦᱮᱸ ᱪᱩᱠᱟᱹᱣ ᱱᱟ ᱟᱨ ᱪᱮᱫ, ᱵᱟᱠᱷᱟᱱ
ᱚ ᱟᱪᱪᱷᱟ ᱟᱪᱪᱷᱟ᱾
ᱦᱮᱸ
ᱟᱨ ᱢᱮᱱ ᱮᱫᱼᱟ ᱞᱤᱧ ᱛᱟᱦᱚᱞᱮ ᱟᱯᱮ ᱥᱮᱱ ᱫᱚ, ᱱᱚᱝᱠᱟ ᱥᱚᱵᱡᱤ ᱯᱟᱹᱛᱤ ᱠᱚᱠᱚ ᱪᱟᱥ ᱵᱟᱲᱟᱭ ᱜᱮᱭᱟ ᱥᱮ ᱵᱟᱝ᱾ ᱚᱠᱟ ᱫᱷᱚᱨᱚᱱ ᱨᱮ᱾
ᱦᱮᱸ ᱜᱚᱝᱠᱮ, ᱪᱟᱥ ᱫᱚᱠᱚ ᱪᱟᱥ ᱜᱮᱭᱟ᱾ ᱦᱮᱸ, ᱪᱟᱥ ᱫᱚᱠᱚ ᱪᱟᱥ ᱜᱮᱭᱟ ᱥᱚᱵᱡᱤ ᱠᱚᱦᱚᱸ᱾ ᱱᱤᱛᱚᱜ ᱡᱮᱢᱚᱱ ᱞᱟᱹᱣᱠᱤ ᱠᱚ ᱪᱟᱥ ᱠᱟᱫᱟ ᱾ ᱵᱷᱟᱞᱤ ᱜᱮ ᱦᱳᱭᱳᱜ ᱠᱟᱱᱟ ᱞᱟᱹᱣᱠᱤ ᱱᱤᱛᱚᱜ ᱛᱤᱨᱤᱥ ᱴᱟᱠᱟ ᱠᱮᱡᱤ ᱥᱮ ᱪᱚᱞᱞᱤᱥ ᱴᱟᱠᱟ ᱠᱮᱡᱤ ᱪᱟᱞᱟᱜ ᱠᱟᱱᱟ᱾
ᱟᱪᱪᱷᱟ ᱟᱪᱪᱷᱟ, ᱟᱰᱤ ᱵᱮᱥ ᱫᱟᱢ ᱢᱮᱱᱟᱜᱼᱟ᱾ ᱦᱩᱸ
ᱥᱚᱵᱡᱤ ᱨᱮᱫᱚ ᱟᱹᱛᱷᱟᱹᱱ ᱯᱚᱭᱥᱟ ᱢᱮᱱᱟᱜᱼᱟ᱾ ᱟᱫᱚ ᱦᱮᱸ ᱟᱫᱚ ᱡᱟᱭᱜᱟ ᱚᱱᱩᱯᱟᱛ ᱛᱮ ᱫᱟᱜ ᱵᱮᱜᱚᱨ ᱛᱚ ᱟᱨ ᱵᱟᱭ ᱦᱳᱭᱳᱜᱼᱟ ᱟᱸᱜ ᱛᱟᱦᱮᱸ ᱫᱚᱨᱠᱟᱨ ᱾ ᱱᱤᱛᱚᱜ ᱡᱮᱢᱚᱱ ᱦᱚᱞᱟ ᱢᱟᱫᱷᱮᱨ ᱦᱟᱴ ᱤᱧ ᱥᱮᱱ ᱞᱮᱱᱟ ᱮᱸ ᱪᱮᱫ ᱠᱟᱭ ᱢᱤᱫᱥᱚ ᱴᱟᱠᱟ ᱛᱮᱫ ᱠᱤᱡᱤ ᱪᱟᱞᱟᱜ ᱠᱟᱱᱟ ᱠᱚᱨᱚᱞᱟ ᱾ ᱛᱟᱯᱚᱨ ᱦᱳᱭᱳᱜ ᱚᱱᱟ ᱠᱟᱭᱨᱟ ᱪᱟᱞᱟᱜ ᱠᱟᱱᱟ ᱪᱚᱞᱞᱤᱥ ᱴᱟᱠᱟ ᱾ ᱵᱤᱞᱟᱛᱤ ᱪᱟᱞᱟᱜ ᱠᱟᱱᱟ ᱟᱥᱤ ᱴᱟᱠᱟ᱾ ᱢᱟᱱᱮ ᱫᱟᱢ ᱫᱚ ᱟᱰᱤ ᱪᱮᱛᱟᱱ ᱨᱮᱜᱮ ᱢᱮᱱᱟᱜ ᱟᱠᱟᱫᱟ᱾
ᱦᱳᱭ ᱟᱰᱤ
ᱪᱮᱫ ᱠᱟ ᱠᱟᱱᱟ ᱥᱚᱵᱡᱤ ᱠᱚ ᱨᱮᱱᱟᱜ ᱵᱟᱡᱟᱨ?
ᱟᱨ ᱱᱚᱛᱮ ᱱᱟᱜ ᱵᱟᱡᱟᱨ ᱦᱚᱸ ᱚᱱᱠᱟ ᱜᱮ ᱜᱚᱝᱠᱮ ᱾ ᱟᱫᱚ ᱟᱞᱮ ᱥᱮᱱ ᱫᱚ ᱱᱚᱝᱠᱟ ᱦᱮᱸ ᱢᱟᱡᱷᱮᱨ ᱢᱚᱫᱽᱫᱷᱮ ᱡᱚᱠᱷᱚᱱ ᱜᱮ ᱥᱟᱥᱛᱟ ᱜᱚᱫᱚᱜᱼᱟ ᱾ ᱛᱚᱠᱷᱚᱱ ᱫᱚ ᱠᱟᱴᱤᱡ ᱫᱟᱢ ᱠᱚᱢ ᱜᱚᱫᱚᱜᱼᱟ᱾ ᱟᱫᱚ ᱟᱨ ᱵᱟᱠᱷᱟᱱ ᱫᱚ ᱟᱫᱷᱮᱠ ᱥᱚᱢᱚᱭ ᱫᱚ, ᱟᱵᱤᱱ ᱡᱮᱢᱚᱱ ᱵᱤᱱ ᱢᱮᱱ ᱠᱮᱫ ᱞᱮᱠᱟ ᱜᱮ᱾ ᱚᱝᱠᱟ ᱜᱮ ᱟᱨᱠ ᱟᱫᱚ ᱱᱚᱝᱠᱟ
ᱟᱫᱚ ᱱᱤᱡᱮ ᱠᱚᱦᱚᱸ ᱱᱚᱝᱠᱟ ᱥᱚᱵᱽᱡᱤ ᱠᱚ ᱪᱟᱥ ᱵᱟᱲᱟ ᱦᱩᱭ ᱠᱟᱱ ᱜᱮᱭᱟ
ᱚᱲᱟᱜ ᱡᱚᱢ ᱞᱮᱠᱟ ᱥᱮ ᱟᱠᱷᱨᱤᱧ ᱫᱷᱟᱹᱨᱤᱡ
ᱟᱻ ᱦᱳᱭ ᱜᱚᱝᱠᱮ ᱪᱟᱥ ᱫᱚ ᱦᱩᱭᱠᱟᱱ ᱜᱮᱭᱟ ᱠᱟᱹᱴᱤᱡ ᱫᱟᱹᱨ ᱧᱚᱜ ᱜᱮ ᱟᱫᱚ ᱟᱠᱷᱨᱤᱧ ᱵᱟᱲᱟ ᱦᱩᱭᱩᱜ ᱠᱟᱱ ᱜᱮᱭᱟ ᱚᱻ ᱟᱫᱚ ᱛᱟᱹᱣ ᱱᱚᱜᱼᱚᱭ ᱪᱟᱥ ᱦᱩᱲᱩ ᱪᱟᱥ ᱵᱟᱠᱷᱨᱟ ᱨᱮ ᱠᱟᱹᱴᱤᱡ ᱮᱸ ᱮᱸᱰᱮᱞ ᱜᱚᱫ ᱦᱩᱭᱮᱱᱟ ᱟᱫᱚ ᱛᱚ ᱢᱚᱴᱟᱢᱩᱴᱤ ᱵᱷᱟᱜᱤ ᱜᱮ ᱱᱚᱜᱼᱚᱭ ᱱᱤᱛᱚᱜ ᱵᱮᱸᱜᱟᱲ ᱠᱚ ᱨᱚᱦᱚᱭ ᱵᱟᱲᱟ ᱦᱩᱭ ᱠᱟᱱ ᱜᱮᱭᱟ ᱵᱮᱸᱜᱟᱲ ᱠᱚ ᱱᱚᱝᱠᱟ ᱵᱚᱨᱵᱩᱴᱤ ᱪᱷᱟᱹ ᱢᱮᱱᱟᱜᱼᱟ ᱱᱚᱝᱠᱟ ᱰᱷᱮᱸᱲᱚᱥ ᱢᱮᱱᱟᱜᱼᱟ ᱱᱚᱝᱠᱟ ᱯᱩᱨᱟᱹᱭ ᱟᱲᱟᱜ ᱠᱚ ᱚᱸ ᱱᱚᱝᱠᱟ ᱞᱮᱠᱟᱛᱮ ᱟᱨᱚ ᱦᱟᱸᱜ ᱠᱷᱟᱱ ᱜᱚᱰᱟᱜᱼᱟ ᱜᱚᱰᱟ ᱜᱚᱰᱟ ᱧᱚᱜ ᱯᱚᱨᱮ ᱫᱚ ᱦᱟᱸᱜ ᱠᱷᱟᱱ ᱡᱚᱸᱰᱨᱟ ᱠᱚ ᱮᱨ ᱵᱟᱲᱟ ᱦᱩᱭ ᱠᱟᱱ ᱜᱮᱭᱟ
ᱟᱫᱚ ᱡᱚᱸᱰᱨᱟ ᱠᱚ ᱟᱹᱠᱷᱨᱤᱧ ᱵᱟᱲᱟ ᱦᱩᱭᱩᱜ ᱠᱟᱱ ᱜᱮᱭᱟ ᱢᱟᱨᱠᱮᱴ ᱨᱮ ᱦᱟᱸᱜ ᱠᱟᱱ ᱡᱚᱸᱰᱨᱟ ᱨᱮᱱᱟᱜ ᱫᱟᱢ ᱵᱷᱟᱜᱤ ᱢᱮᱱᱟᱜᱼᱟ ᱟᱞᱮᱥᱮᱱ ᱫᱚ ᱢᱚᱴᱟᱢᱩᱴᱤ ᱪᱚᱞᱞᱤᱥ ᱴᱟᱠᱟ ᱠᱤᱞᱳ ᱪᱟᱞᱟᱜ ᱠᱟᱱᱟ ᱡᱚᱸᱰᱨᱟ ᱫᱚ
ᱦᱮᱸ ᱛᱟᱞᱦᱮ ᱵᱷᱟᱜᱮ ᱨᱮᱴ ᱵᱤᱱ ᱧᱟᱢ ᱠᱟᱫᱟ ᱦᱟᱸᱜ
ᱦᱳᱭ ᱦᱳᱭ ᱦᱳᱭ ᱟᱫᱚ ᱱᱚᱝᱠᱟ ᱱᱚᱝᱠᱟ ᱞᱮᱠᱟᱛᱮ ᱵᱟᱨ ᱵᱟᱨᱞᱚᱴ ᱞᱤᱧ ᱟᱠᱷᱨᱤᱧ ᱠᱟᱜᱼᱟ
ᱚᱻ
ᱦᱩᱸ ᱦᱩᱸ ᱦᱩᱸ ᱦᱩᱸ
ᱚᱻ ᱚᱝᱠᱟᱱ ᱵᱮᱯᱟᱨ ᱾ ᱟᱫᱚ ᱱᱚᱝᱠᱟ ᱟᱞᱮᱥᱮᱱ ᱫᱚ ᱱᱚᱝᱠᱟ ᱚᱥᱩᱵᱤᱫᱷᱟ ᱫᱚ ᱵᱟᱹᱱᱩᱜᱼᱟ, ᱱᱚᱛᱮ ᱚᱝᱠᱟ ᱜᱟᱲᱤ ᱠᱚ ᱦᱤᱡᱩᱜ ᱜᱮᱭᱟ ᱾ ᱱᱚᱝᱠᱟᱻ ᱟᱻ ᱱᱚᱝᱠᱟ ᱦᱤᱡᱩᱜᱼᱟ ᱜᱟᱹᱲᱤ ᱱᱚᱝᱠᱟ ᱟᱞᱮ ᱥᱮᱱ ᱫᱚ ᱱᱚᱝᱠᱟ ᱡᱚᱛᱚ ᱥᱮᱼᱼ ᱜᱚᱞᱯᱚ ᱠᱟᱛᱮ ᱜᱮᱠᱚ ᱪᱟᱥ ᱜᱮᱭᱟ ᱟᱨᱠᱤ ᱱᱚᱝᱠᱟ ᱡᱮ ᱜᱟᱹᱲᱤ ᱵᱚᱞᱚᱱ ᱢᱟ ᱫᱷᱮᱨ ᱧᱚᱜ ᱢᱟᱞ ᱦᱩᱭᱩᱜᱼᱼ
ᱟᱛᱳ ᱨᱮ ᱟᱛᱳ ᱨᱮ ᱵᱚᱞᱚᱱᱟ ᱜᱟᱲᱤ ᱦᱮᱸ ᱦᱮᱸ ᱾
ᱦᱩᱸ ᱦᱩᱸ ᱦᱩᱸ ᱾ ᱮᱠᱫᱚᱢ ᱠᱷᱮᱛ ᱫᱷᱟᱨᱮ ᱨᱮ ᱮᱠᱫᱚᱢ ᱟᱹᱲᱤ ᱴᱷᱮᱱ ᱵᱚᱞᱚᱱᱟ, ᱪᱟᱯ ᱫᱚ ᱵᱟᱹᱱᱩᱜᱼᱟ ᱟᱫᱚᱼᱼ
ᱛᱚᱠᱷᱚᱱ ᱠᱚ ᱛᱩᱞᱟᱹᱣ ᱤᱫᱤ ᱠᱮᱫᱟ ᱟᱵᱤᱱ ᱫᱚ ᱥᱩᱫᱩ ᱪᱟᱥ ᱨᱮ ᱠᱟᱹᱢᱤ ᱵᱤᱱ ᱟᱨ ᱜᱚᱫ ᱠᱟᱛᱮᱫ ᱫᱚᱼᱼ ᱠᱟᱜ ᱵᱤᱱ ᱠᱷᱮᱛ ᱨᱮ ᱵᱟᱝ ᱾
ᱦᱳᱭ ᱦᱳᱭ ᱾ ᱟᱫᱚ ᱦᱟᱸᱜ ᱠᱷᱟᱱ ᱫᱩᱲᱩᱵ ᱠᱟᱛᱮᱜ ᱟᱠᱷᱨᱤᱧ ᱵᱟᱲᱟ ᱞᱮᱠᱷᱟᱱ ᱦᱚᱭᱛᱚ ᱦᱩᱭ ᱫᱚ ᱦᱩᱭ ᱠᱚᱜ ᱜᱮᱭᱟ, ᱟᱫᱚᱼᱼ ᱢᱮᱱᱠᱷᱟᱱ ᱥᱚᱢᱚᱭ ᱞᱟᱜᱟᱜᱼᱟ ᱛᱚ ᱟᱫᱚᱼᱼ ᱥᱚᱢᱚᱭ ᱫᱚ ᱩᱱᱟᱹᱜ ᱵᱤᱱ ᱪᱟᱥ ᱞᱮᱠᱷᱟᱱ ᱥᱚᱢᱚᱭ ᱫᱚ ᱦᱟᱸᱜ ᱠᱷᱟᱱ ᱚᱠᱟ ᱨᱮᱵᱤᱱ ᱧᱟᱢᱟ, ᱦᱩᱸ ᱤᱫᱤ ᱟᱹᱜᱩ ᱨᱮᱱᱟᱜ ᱵᱮᱼᱼ ᱯᱟᱨ ᱦᱚᱛᱚ ᱢᱮᱱᱟᱜᱼᱟ ᱫᱩᱲᱩᱵ ᱠᱟᱛᱮᱜ ᱟᱠᱷᱨᱤᱧ ᱞᱮᱠᱷᱟᱱ ᱦᱳᱭᱼᱼ ᱛᱚ ᱦᱩᱭ ᱦᱚᱸ ᱦᱚᱭᱛᱚ ᱦᱩᱭ ᱦᱚᱸ ᱦᱩᱭ ᱜᱚᱫ ᱠᱚ ᱠᱚᱜᱼᱟ ᱾
ᱟᱵᱚ ᱟᱵᱚ ᱢᱟᱛᱚ ᱱᱚᱰᱮ ᱠᱚᱢ ᱛᱮᱵᱚᱱ ᱮᱢᱟᱠᱚ ᱠᱟᱱᱟ ᱟᱠᱚ ᱦᱟᱸᱰᱮ ᱛᱮᱢᱟ ᱚᱱᱟᱜᱮᱼᱼ ᱰᱚᱵᱚᱞ ᱫᱟᱢ ᱛᱮᱠᱚ ᱟᱠᱷᱨᱤᱧ ᱮᱫᱟ, ᱟᱵᱚ ᱦᱚᱭᱛᱚ ᱵᱟᱵᱚᱱ ᱥᱮᱱ ᱠᱟᱱᱟ ᱥᱮ ᱚᱱᱟ ᱞᱟᱹᱴᱩ ᱞᱟᱹᱴᱩᱼᱼ ᱚᱸᱻ ᱢᱟᱰᱤ ᱠᱚᱨᱮ ᱫᱚ ᱾
ᱠᱳᱞᱠᱟᱛᱟ ᱠᱚᱨᱮ ᱫᱚ ᱦᱟᱸᱜ ᱡᱟᱦᱟᱱᱟᱜ ᱨᱮᱜᱮ ᱦᱟᱭ ᱨᱮᱹᱴ ᱾
ᱟ ᱦᱩᱸ ᱾
ᱟᱹᱰᱤ ᱦᱟᱭ ᱨᱮᱴ ᱟᱵᱚ ᱡᱩᱫᱤ ᱚᱱᱛᱮ ᱵᱚᱱ ᱤᱫᱤ ᱫᱟᱲᱮᱭᱟᱜᱼᱟ ᱵᱟ ᱟᱵᱚ ᱫᱚ ᱢᱟᱱᱮ ᱦᱮᱸᱼᱼ
ᱦᱮᱸ ᱾ ᱟᱫᱚ ᱱᱚᱜᱼᱚᱭ ᱱᱚᱣᱟ ᱜᱮ ᱧᱮᱞ ᱵᱤᱱ ᱥᱮ ᱟᱵᱚ ᱦᱚᱸᱜ ᱠᱷᱟᱱ ᱫᱟᱬᱟᱱ ᱫᱚᱵᱚᱱ ᱪᱟᱞᱟᱣ ᱵᱟᱲᱟ ᱟᱠᱟᱱ ᱜᱮᱭᱟ ᱦᱟᱱᱛᱮ ᱱᱟᱛᱮ ᱾
ᱦᱮᱸ ᱦᱮᱸ ᱾
ᱟᱫᱚ ᱱᱚᱝᱠᱟ ᱞᱮᱠᱟᱛᱮ ᱟᱫᱚ ᱚᱱᱠᱟ ᱜᱮ ᱮᱻ ᱟᱫᱚ ᱱᱚᱝᱠᱟ ᱠᱟᱛᱮ ᱵᱟᱲᱟᱭ ᱛᱚ ᱢᱮᱱᱟᱜᱼᱟ ᱡᱮ ᱦᱟᱱᱟ ᱱᱚᱣᱟ ᱠᱚ ᱡᱤᱱᱤᱥ ᱨᱮᱱᱟᱜ ᱱᱚᱝᱠᱟᱼᱼ ᱮᱢᱱᱤ ᱛᱮᱜᱮ ᱵᱟᱡᱟᱨᱻ ᱨᱮᱫᱚ ᱵᱤᱥᱟᱞ ᱫᱟᱢ ᱢᱮᱱᱫᱚ ᱮᱸᱼᱼ ᱞᱟᱹᱭ ᱟᱵᱤᱱᱼᱼ ᱛᱟᱦᱞᱮ ᱟᱛᱳ ᱫᱤᱥᱚᱢ ᱨᱮᱫᱚ ᱟᱹᱰᱤ ᱱᱚᱨᱢᱟᱞ ᱜᱮᱭᱟ ᱚᱱᱟ ᱵᱤᱱ ᱴᱟᱴᱠᱟ ᱵᱤᱱ ᱩᱭᱦᱟᱹᱨᱟ᱾
ᱦᱮᱸ ᱦᱮᱸ ᱾
ᱵᱟᱠᱷᱟᱱ ᱫᱚ ᱢᱚᱱᱮ ᱛᱮᱵᱤᱱ ᱞᱟᱹᱭᱟ ᱵᱟᱝ ᱫᱚ ᱟᱹᱞᱤᱧ ᱜᱮ ᱟᱹᱜᱩ ᱠᱟᱛᱮᱫ ᱱᱚᱛᱮ ᱨᱮᱞᱤᱧ ᱟᱠᱷᱨᱤᱧᱟ᱾ ᱢᱚᱱᱮ ᱫᱚ ᱚᱱᱠᱟ ᱦᱩᱭᱩᱜ ᱜᱮᱭᱟ᱾ ᱟᱫᱚᱻ ᱟᱫᱚ ᱪᱮᱫ ᱵᱤᱱ ᱪᱤᱠᱟᱹ ᱫᱟᱲᱮᱭᱟᱜᱼᱟ ᱟᱫᱚ? ᱦᱮᱸ ᱦᱮᱸ ᱾
ᱦᱮᱸ ᱟᱫᱚ ᱪᱮᱫ ᱵᱤᱱ ᱪᱤᱠᱟᱹ ᱫᱟᱲᱮᱭᱟᱜᱼᱟ? ᱢᱮᱱᱠᱷᱟᱱ ᱪᱟᱹᱥᱤ ᱫᱚᱻ ᱛᱤᱥ ᱨᱮᱦᱚᱸ ᱱᱚᱝᱠᱟ ᱫᱚᱻ ᱦᱮᱸ ᱞᱟᱵᱷ ᱫᱚ ᱵᱟᱝ ᱦᱩᱭᱩᱜ ᱛᱟᱠᱚ ᱜᱮᱭᱟ᱾
ᱵᱷᱟᱞᱤ ᱫᱟᱢ ᱫᱚ ᱵᱟᱠᱚ ᱧᱟᱢ ᱜᱮᱭᱟ ᱾
ᱦᱩᱸ ᱦᱩᱸ ᱦᱩᱸ ᱾
ᱱᱚᱜᱼᱚᱭ ᱡᱮᱢᱚᱱ ᱦᱩᱲᱩ ᱦᱩᱲᱩ ᱜᱮ ᱧᱮᱞ ᱢᱮᱥᱮ ᱦᱩᱲᱩ ᱼᱼ ᱦᱩᱲᱩ ᱵᱤᱱ ᱨᱚᱦᱚᱭᱮᱫᱟ ᱱᱚᱜ ᱚᱭ ᱛᱚ ᱧᱮᱞ ᱵᱤᱱ ᱥᱮ ᱮᱸ ᱯᱳᱭᱞᱳ ᱫᱚ ᱵᱤᱱ ᱥᱤ ᱦᱚᱪᱚ ᱠᱮᱫᱟᱼᱼ ᱥᱤ ᱨᱮᱱᱟᱜ ᱫᱟᱢ ᱢᱮᱱᱟᱜᱼᱟ ᱾ ᱟᱪᱪᱷᱟ ᱨᱚᱦᱚᱭ ᱟᱹᱵᱤᱱ ᱠᱟᱹᱢᱤᱱ ᱠᱚ ᱨᱮᱱᱟᱜ ᱫᱟᱢ ᱢᱮᱱᱟᱜᱼᱟ ᱾ ᱨᱚᱦᱚᱭ ᱯᱚᱨ ᱵᱤᱱ ᱦᱮᱸ ᱾ ᱨᱚᱦᱚᱭ ᱟᱹᱵᱤᱱ ᱟᱨᱚ ᱵᱤᱱ ᱟᱹᱵᱤᱱ ᱾ ᱪᱮᱫ ᱨᱮᱵᱤᱱ ᱫᱟᱞ ᱦᱚᱪᱚᱭᱟ ᱚᱱᱟ ᱦᱚ ᱱᱮᱛᱟᱨ ᱫᱚ ᱢᱮᱥᱤᱱ ᱧᱟᱢᱚᱜ ᱠᱟᱱᱟ ᱾ ᱟᱨ ᱥᱟᱨ ᱠᱚ ᱨᱮᱱᱟᱜ ᱡᱮ ᱫᱟᱢ ᱟᱠᱟᱱᱟ, ᱛᱟᱦᱞᱮ ᱠᱷᱟᱱ ᱫᱚ ᱢᱩᱥᱠᱤᱞ ᱠᱟᱱᱰᱚ ᱜᱮ ᱵᱩᱡ ᱵᱤᱱ ᱵᱩᱡᱷᱟᱹᱣᱟ ᱾
ᱦᱩᱸ ᱦᱩᱸ ᱦᱩᱸ ᱦᱤᱥᱟᱹᱵ ᱞᱮᱠᱷᱟᱱ ᱫᱚ ᱪᱮᱫ ᱜᱮ ᱵᱟᱹᱱᱩᱜᱼᱟ ᱢᱮᱱᱫᱚ ᱟᱫᱚ ᱟᱵᱚ ᱫᱚ ᱱᱚᱜᱚ ᱱᱚᱣᱟ ᱵᱷᱚᱨᱥᱟ ᱠᱟᱛᱮᱜ ᱵᱚᱱ ᱛᱟᱦᱮᱸ ᱫᱟᱲᱮᱭᱟᱜᱼᱟ ᱡᱮ ᱦᱮᱸ ᱡᱮ ᱱᱤᱛᱚᱜ ᱞᱤᱧ ᱦᱩᱲᱩ ᱞᱤᱧ ᱪᱟᱥ ᱞᱮᱠᱷᱟᱱ ᱟᱞᱤᱧ ᱡᱩᱫᱤ ᱠᱳᱱᱳ ᱨᱚᱠᱚᱢ ᱛᱮ ᱦᱩᱲᱩᱳ ᱦᱩᱭᱩᱜ ᱛᱟᱞᱞᱤᱧᱟ, ᱢᱮᱱᱫᱚ ᱡᱟᱦᱟᱸ ᱛᱤᱱᱟᱹᱜ ᱜᱮ ᱟᱹᱞᱤᱧᱟᱜ ᱚᱲᱟᱜ ᱨᱮ ᱛᱟᱦᱮᱱᱟ ᱟᱨ ᱟᱨ ᱦᱩᱲᱩ ᱫᱚ ᱠᱤᱨᱤᱧ ᱵᱟᱝ ᱦᱩᱭᱩᱜ ᱛᱟᱞᱮᱭᱟ᱾ ᱚᱱᱮ ᱪᱟᱣᱞᱮ ᱫᱚ ᱮᱱᱛᱮᱜ ᱠᱤᱨᱤᱧ ᱠᱟᱛᱮᱜ ᱫᱚ ᱡᱚᱢ ᱵᱟᱝ ᱦᱩᱭᱩᱜᱼᱟ᱾ ᱟᱫᱚ ᱤᱱᱟᱹ ᱢᱮᱱ ᱠᱟᱛᱮᱫ ᱜᱮ ᱟᱵᱚ ᱫᱚᱵᱚᱱ ᱪᱟᱥᱟ᱾ ᱦᱮᱸ ᱵᱟᱠᱷᱟᱱ ᱫᱚ ᱦᱤᱥᱟᱹᱵ ᱨᱮᱫᱚ ᱧᱮᱞ ᱞᱮᱠᱷᱟᱱ ᱵᱤᱱ ᱠᱳᱱᱳ ᱞᱟᱵᱷ ᱜᱮ ᱵᱟᱹᱱᱩᱜᱼᱟ᱾ ᱦᱤᱥᱟᱹᱵ ᱨᱮ ᱱᱤᱡᱮᱨᱟᱜ ᱠᱷᱟᱹᱴᱟᱹᱞᱤ ᱡᱮᱢᱚᱱ ᱡᱟᱦᱟᱸ ᱛᱤᱱᱟᱹᱜ ᱵᱚᱱ ᱠᱷᱟᱴᱟᱜ ᱨᱮᱦᱚᱸ ᱟᱵᱚᱣᱟᱜ ᱡᱮᱢᱚᱱ ᱦᱤᱥᱟᱹᱵ ᱦᱤᱥᱟᱹᱵ ᱨᱮᱱᱟᱜ ᱫᱚ ᱪᱮᱫ ᱦᱚᱸ ᱵᱟᱝ ᱦᱩᱭᱩᱜᱼᱟ, ᱟᱹᱰᱤ ᱵᱟᱹᱲ ᱛᱤ ᱵᱚᱱ ᱠᱷᱟᱴᱟᱜᱼᱟ, ᱡᱟᱦᱟᱸ ᱫᱚ ᱪᱮᱫ ᱜᱮ ᱵᱟᱝ ᱦᱩᱭᱩᱜ ᱠᱟᱱ ᱛᱟᱵᱚᱱᱟ ᱟᱵᱚ ᱫᱚ,
ᱟᱨ ᱛᱟᱦᱞᱮ ᱚᱱᱛᱮ ᱫᱚ ᱪᱮᱫ ᱪᱮᱫ ᱦᱮᱸ ᱪᱮᱫ ᱪᱮᱫ ᱦᱳᱲᱩ ᱠᱚᱠᱚ ᱪᱟᱥ ᱜᱮᱭᱟ? ᱞᱟᱹᱭ ᱫᱟᱞᱤᱧ
ᱟᱻ ᱱᱚᱛ ᱚ ᱱᱚᱛᱮ ᱫᱚ ᱦᱩᱲᱩ ᱵᱚᱞᱛᱮ ᱱᱟᱜ ᱠᱷᱟᱱ ᱵᱤᱵᱤ ᱮᱜᱟᱨᱚ ᱢᱮᱱᱟᱜᱼᱟ ᱱᱚᱝ ᱠᱟᱛᱮ ᱦᱟᱡᱟᱨ ᱟᱴᱷᱟᱨᱚ, ᱦᱟᱡᱟᱨ ᱪᱷᱚᱛᱨᱤᱥ, ᱾ ᱟᱨ ᱱᱚᱝᱠᱟ ᱞᱮᱠᱟᱛᱮ ᱜᱷᱩᱴᱩ ᱠᱚᱨᱮ ᱫᱚ ᱢᱮᱱᱟᱜᱼᱟ ᱵᱩᱞᱮᱴ ᱠᱚ᱾ ᱱᱚᱝᱠᱟ ᱵᱷᱩᱛ ᱢᱩᱲᱤ ᱠᱚ᱾
ᱦᱮᱸ ᱦᱮᱸ ᱦᱮᱸ᱾
ᱱᱚᱜᱚᱭ ᱱᱤᱭᱟᱹ ᱠᱚᱜᱮ ᱟᱫᱚ ᱟᱯᱮᱥᱮᱱ ᱜᱮ ᱜᱚᱝᱠᱮ ᱪᱮᱫ ᱦᱩᱲᱤ ᱠᱚᱪᱚ? ᱯᱮ ᱨᱚᱦᱚᱭᱮ᱾
ᱦᱮᱸ ᱚᱱᱟ ᱠᱚᱜᱮ ᱦᱟᱸᱜ ᱢᱮᱱᱟᱜ ᱟᱠᱟᱫᱟ ᱦᱟᱸᱜ ᱱᱤᱛᱳᱜ ᱫᱚ ᱱᱟᱣᱟ ᱱᱟᱣᱟ ᱚᱱᱟ ᱧᱩᱛᱩᱢ ᱠᱚᱜᱮ ᱥᱩᱫᱷᱩ ᱯᱟᱞᱴᱟᱜ ᱠᱟᱱᱟ ᱵᱟᱠᱷᱟᱱ ᱦᱩᱲᱩ ᱫᱚ ᱦᱟᱸᱜ ᱮᱠᱤᱭ ᱜᱮ ᱠᱟᱱᱟ᱾
ᱟᱪᱪᱷᱟ ᱟᱪᱪᱷᱟ ᱦᱮᱸ ᱦᱮᱸ ᱦᱮᱸ᱾
ᱚᱱᱟ ᱵᱩᱛᱢᱩᱲᱤ ᱠᱚ ᱟᱨ ᱠᱚ ᱞᱚᱞᱟᱴ ᱠᱚ ᱥᱚᱨᱱᱚ ᱠᱚ ᱚᱱᱟ ᱠᱚᱜᱮ ᱵᱩᱞᱮᱴ ᱠᱚᱜᱮ,
ᱟᱪᱪᱷᱟ ᱟᱪᱪᱷᱟ᱾
ᱟᱪᱪᱷᱟ ᱛᱟᱦᱞᱮ ᱦᱩᱲᱩ ᱨᱟᱠᱟᱵ ᱠᱚᱨᱛᱮ ᱫᱚ ᱦᱟᱸᱜ ᱪᱮᱫ ᱪᱮᱫ ᱠᱚᱯᱮ ᱯᱷᱮᱢ ᱞᱟᱹᱭ ᱫᱟᱞᱤᱧ ᱦᱩᱲᱩ ᱨᱟᱠᱟᱵ ᱠᱟᱛᱮ ᱫᱚ ᱪᱮᱫ ᱠᱚᱯᱮ ᱵᱟᱹᱭᱥᱟᱹᱣ ᱜᱮᱭᱟ?
ᱮ ᱦᱩᱲᱩ ᱨᱟᱠᱟᱵ ᱠᱟᱛᱮ ᱱᱚᱝᱠᱟ ᱞᱮᱠᱟ ᱢᱮᱱᱟᱜᱼᱟ ᱦᱟᱸᱜ ᱠᱷᱟᱱ ᱮᱸᱻ ᱛᱩᱲᱤ ᱢᱮᱱᱟᱜᱼᱟ, ᱠᱷᱚᱥᱞᱟ ᱢᱮᱱᱟᱜᱼᱟ, ᱟᱻ ᱟᱨ ᱱᱚᱝᱠᱟ ᱠᱟᱻ ᱟᱨ ᱱᱚᱝᱠᱟ ᱥᱤᱡᱤᱱ ᱫᱷᱚᱨᱮ ᱫᱚ ᱱᱚᱝᱠᱟ ᱟᱻ ᱮᱻ ᱛᱩᱨᱢᱩᱡᱽ ᱠᱚ ᱨᱚᱦᱚᱭ ᱵᱟᱲᱟ ᱦᱩᱭᱩᱜ ᱜᱮᱭᱟ ᱾
ᱟᱪᱪᱷᱟ ᱟᱪᱪᱷᱟ ᱾
ᱦᱚᱸ ᱦᱮᱸ ᱟᱨ ᱱᱚᱝᱠᱟ ᱞᱮᱠᱟ ᱛᱮᱻ ᱵᱟᱫᱟᱢ ᱪᱟᱥ ᱠᱚᱦᱚᱸ ᱢᱮᱱᱟᱜ ᱜᱮᱭᱟ ᱟᱨ ᱟᱞᱩ ᱠᱚᱦᱚᱸ ᱟᱸᱻ ᱟᱹᱞᱩ ᱠᱚᱦᱚᱸ ᱱᱚᱝᱠᱟ ᱥᱟᱸᱜᱮ ᱜᱮ ᱨᱚᱦᱚᱭ ᱵᱟᱲᱟ ᱦᱩᱭᱩᱜ ᱜᱮᱭᱟ ᱟᱨᱠᱤ ᱦᱩᱸ᱾
ᱟᱨ ᱟᱯᱮ ᱥᱮᱱ ᱫᱚ ᱜᱚᱢᱠᱮ ᱛᱟᱦᱚᱞᱮ ᱚᱠᱟ ᱞᱮᱠᱟ?
ᱮᱸ ᱱᱚᱛᱮ ᱦᱚᱸ ᱤᱱᱠᱟᱹᱜᱮ ᱦᱟᱸᱜ ᱛᱩᱲᱤ ᱠᱷᱚᱥᱞᱟ ᱠᱚᱦᱚᱸᱞᱮ ᱪᱟᱥ ᱜᱮᱭᱟ, ᱟᱨ ᱟᱞᱮ ᱫᱚ ᱥᱩᱫᱩ ᱟᱠᱷᱨᱤᱧ ᱢᱚᱛᱚ ᱫᱚ ᱵᱟᱝ ᱾ ᱢᱟᱱᱮ ᱚᱲᱟᱜ ᱨᱮ ᱪᱟᱞᱟᱜ ᱢᱟ ᱥᱩᱱᱩᱢ ᱥᱩᱱᱩᱢ ᱜᱮᱛᱚ ᱵᱤᱥᱤ ᱠᱷᱚᱨᱚᱪᱚᱜ-ᱟ, ᱟᱨ ᱡᱩᱫᱤ ᱵᱟᱨᱭᱟ ᱯᱮᱭᱟ ᱠᱟᱛᱮ ᱵᱤᱱ ᱩᱛᱩ ᱭᱮᱫᱟ ᱛᱟᱦᱚᱞᱮ ᱥᱩᱱᱩᱢ ᱛᱚ ᱪᱟᱵᱟᱜᱼᱟ ᱾ᱥᱩᱱᱩᱢ ᱫᱚ ᱡᱮᱱᱚ ᱠᱤᱨᱤᱧ ᱟᱞᱚ ᱦᱩᱭᱩᱜ ᱢᱟ ᱾ ᱟᱨ ᱴᱩᱠ ᱴᱟᱠ ᱟᱞᱩ ᱥᱚᱵᱽᱡᱤ ᱠᱚᱫᱚ ᱪᱟᱥ ᱦᱩᱭᱩᱜ ᱠᱟᱱ ᱜᱮᱭᱟ, ᱢᱟᱱᱮ ᱠᱤᱨᱤᱧ ᱠᱟᱛᱮ ᱛᱮᱫᱚ ᱡᱚᱢ ᱫᱚ ᱵᱟᱝ ᱦᱩᱭᱩᱜᱼᱟ ᱥᱚᱵᱽᱡᱤ ᱠᱚᱦᱚᱸ,
ᱦᱩᱸ ᱦᱩᱸ ᱢᱟᱱᱮ ᱦᱚᱸ ᱦᱚᱸ ᱚᱱᱟ ᱚᱱᱟ ᱞᱟᱹᱜᱤᱫ ᱛᱮᱫᱚ ᱴᱩᱠ ᱴᱟᱠ ᱵᱟᱲᱜᱮ ᱠᱚᱨᱮ ᱫᱚ ᱚᱱᱠᱟ ᱪᱟᱥ ᱢᱮᱱᱟᱜ ᱜᱮᱭᱟ ᱾
ᱦᱮᱸ ᱢᱮᱱᱟᱜ ᱜᱮᱭᱟ ᱾ ᱦᱮᱸ ᱟᱨ ᱟᱹᱛᱩ ᱫᱤᱥᱚᱢ ᱠᱟᱱᱟ ᱵᱟᱝᱠᱷᱟᱱ ᱫᱚ ᱯᱤᱯᱷᱟᱹ ᱠᱚ ᱚᱱᱟ ᱠᱚᱫᱚ ᱫᱟᱨᱮᱜ ᱠᱟᱱ ᱜᱮᱭᱟ ᱯᱤᱯᱷᱟᱹ ᱠᱚ ᱟᱲᱟᱜ ᱥᱟᱠᱟᱢ ᱠᱚᱫᱚ ᱢᱮᱱᱟᱜ ᱠᱟᱱ ᱜᱮᱭᱟ ᱾ ᱢᱩᱱᱜᱟᱹ ᱟᱲᱟᱜ ᱠᱚ ᱟᱨ ᱟᱲᱟᱜ ᱠᱚ ᱚᱱᱟ ᱠᱚᱛᱚ ᱢᱮᱱᱟᱜ ᱜᱮᱭᱟ
ᱦᱩᱸ
ᱮᱦ ᱛᱟᱦᱚᱞᱮ ᱟᱹᱵᱤᱱ ᱫᱚ ᱵᱤᱨ ᱫᱤᱥᱚᱢ ᱠᱟᱱᱟ ᱵᱤᱱ ᱥᱮ ᱵᱤᱞᱟᱹᱛ ᱫᱤᱥᱚᱢ ᱠᱟᱱᱟ ᱵᱤᱱ?
ᱦᱮᱸ ᱞᱟᱹᱭ ᱫᱟᱞᱤᱧ ᱟᱹᱞᱤᱧ ᱫᱚ ᱦᱟᱸᱜ ᱵᱤᱨ ᱫᱤᱥᱚᱢ ᱠᱟᱱᱟ ᱞᱤᱧ ᱦᱟᱸᱜ ᱾
ᱚ ᱟᱪᱪᱷᱟ ᱟᱪᱪᱷᱟ ᱾
ᱟᱨ ᱵᱤᱨ ᱫᱤᱥᱚᱢ ᱛᱟᱦᱚᱞᱮ ᱦᱮᱸ ᱚᱱᱠᱟ ᱞᱮᱠᱟᱛᱮ ᱱᱤᱭᱟᱹ ᱥᱤᱡᱤᱱ ᱫᱚ ᱦᱟᱸᱜ ᱠᱷᱟᱱ ᱮᱸ ᱩᱫ ᱠᱚ ᱚᱠᱟ ᱞᱮᱠᱟᱜ ᱯᱮ ᱧᱟᱢᱮᱜ-ᱟ?
ᱯᱟᱴᱠᱟ ᱩᱫ ᱠᱚ ᱛᱚᱨᱢᱟᱞ ᱩᱫ ᱠᱚ ᱛᱟᱯᱚᱨ ᱯᱩᱴᱠᱟᱹ ᱠᱚ ᱾
ᱟᱪᱪᱷᱟ ᱟᱪᱪᱷᱟ ᱪᱷᱟ ᱾
ᱚᱱᱟ ᱠᱚᱨᱮ ᱱᱟᱜ ᱫᱚ ᱱᱤᱛᱚᱜ ᱫᱚ ᱵᱷᱟᱜᱤ ᱜᱮ ᱚᱢᱚ ᱱᱚᱜ ᱠᱟᱱᱟ ᱦᱮᱸ ᱾ ᱟᱨ ᱯᱩᱴᱠᱟ. ᱦᱚᱸ ᱵᱟᱠᱷᱟᱡ ᱮ ᱵᱤᱱᱯᱩᱨ ᱢᱤᱫ ᱫᱤᱱ ᱜᱟᱱ ᱞᱤᱧ ᱤᱫᱤ ᱞᱮᱫ ᱠᱚᱣᱟ ᱾ ᱪᱚᱞᱞᱤᱥ ᱴᱟᱠᱟ ᱯᱚᱧᱪᱟᱥ ᱴᱟᱠᱟ ᱚᱝᱠᱟ ᱠᱮᱡᱤ ᱠᱚ ᱟᱠᱷᱨᱤᱧᱮᱜ ᱠᱚᱣᱟ ᱾ ᱦᱮᱸ ᱟᱨ ᱟᱹᱞᱤᱧ ᱫᱚ ᱢᱟᱱᱮ ᱵᱮᱲᱟ ᱠᱟᱛᱮᱜ ᱞᱤᱧ ᱤᱫᱤ ᱠᱟᱜ ᱠᱚᱣᱟ ᱛᱚ ᱩᱱᱟᱹᱜ ᱫᱚ ᱦᱟᱸᱜ ᱵᱟᱝ ᱵᱷᱤᱲ ᱠᱟᱱ ᱜᱮᱭᱟ ᱾ ᱟᱨ ᱵᱟᱠᱷᱟᱱ ᱫᱚ ᱯᱳᱭᱞᱳ ᱯᱳᱭᱞᱳ ᱫᱚ ᱵᱷᱟᱜᱤ ᱜᱮᱠᱚ ᱟᱠᱷᱨᱤᱧ ᱠᱟᱱᱟ᱾ ᱮᱠᱥᱚ ᱴᱟᱠᱟ ᱠᱤᱞᱳ ᱦᱚᱸᱠᱚ ᱟᱠᱷᱨᱤᱧ ᱠᱟᱫᱟ ᱾
ᱟᱪᱪᱷᱟ ᱟᱪᱪᱷᱟ ᱪᱷᱟ ᱾
ᱟᱨ ᱪᱮᱫ ᱚᱱᱟ ᱵᱩᱱᱩᱢ ᱨᱮ ᱦᱟᱱᱟ ᱞᱟ ᱞᱟᱹᱴᱷᱩ ᱞᱟᱹᱴᱷᱩ ᱩᱫ ᱳᱰᱳᱜᱚᱜ ᱫᱚ ᱪᱮᱫ ᱩᱫ ᱠᱚ ᱞᱟᱹᱭ ᱫᱚ ᱚᱨᱛᱳᱫ ᱩᱫ ᱥᱮ ᱪᱮᱫ? ᱚᱱᱟ ᱢᱟᱛᱚ ᱪᱷᱚᱥᱚ ᱥᱟᱛᱥᱚ ᱴᱟᱠᱟ ᱠᱟᱛᱮᱫ ᱠᱮᱡᱤ ᱪᱟᱞᱟᱜ ᱠᱟᱱᱟ ᱾ ᱢᱮᱱᱠᱷᱟᱱ ᱱᱤᱛᱚᱜ ᱫᱚ ᱚᱱᱟ ᱫᱚ ᱵᱟᱹᱱᱩᱜ ᱠᱟᱫᱟ ᱾
ᱦᱮᱸ ᱦᱮᱸ ᱦᱮᱸ ᱵᱷᱟᱜᱮ ᱫᱟᱢ ᱢᱮᱱᱟᱜᱼᱟ ᱱᱤᱛᱚᱜ ᱫᱚ ᱦᱮᱸ ᱵᱟᱝ ᱟᱫᱚ ᱱᱚᱣᱟ ᱠᱚᱫᱚ ᱥᱤᱡᱤᱱ ᱨᱮᱜᱮᱵᱤᱱ ᱧᱟᱢᱟ ᱛᱚ ᱟᱨ ᱥᱤᱡᱤᱱ ᱨᱮᱜᱮ ᱚᱢᱚᱱᱚᱜᱼᱟ ᱦᱩᱸ ᱚᱯ ᱥᱤᱡᱤᱱ ᱨᱮᱫᱚ ᱵᱟᱵᱤᱱ ᱧᱟᱢᱟ ᱱᱚᱣᱟ ᱠᱚᱫᱚ
ᱟᱹᱛᱷᱟᱱ ᱯᱚᱭᱥᱟ ᱢᱮᱱᱟᱜᱼᱟ ᱮᱠᱫᱚᱢ
ᱦᱮ ᱦᱮ ᱦᱮ
ᱴᱷᱤᱠᱮᱭᱟ ᱟᱫᱚ ᱠᱟᱹᱴᱤᱡ ᱪᱟᱞᱟᱣ ᱞᱮᱱᱠᱷᱟᱱ ᱜᱮ ᱯᱟᱸᱡᱟ ᱞᱮᱠᱷᱟᱱ ᱜᱮ ᱵᱤᱱ ᱧᱟᱢᱟ ᱴᱷᱤᱠ ᱜᱮᱭᱟ ᱛᱚ ᱪᱚᱞᱚ ᱚᱠᱛᱚ ᱠᱚᱢᱟ ᱦᱳᱭ ᱦᱮᱡ ᱮᱱ ᱜᱮᱭᱟ ᱴᱷᱤᱠ ᱜᱮ